ᱤᱧᱟᱜ ᱨᱚᱲ ᱠᱚ ᱟᱸᱡᱚᱢᱚᱜ ᱠᱟᱱᱟ?
ᱦᱩᱸ ᱦᱩᱸ ᱟᱸᱡᱚᱢᱚᱜ ᱠᱟᱱᱟ ᱨᱚᱲ ᱠᱚ
ᱪᱮᱫ ᱮᱢ ᱪᱤᱠᱟᱹᱭᱮᱫᱟ?
ᱪᱤᱠᱟᱹ ᱦᱚᱸ ᱵᱟᱝᱟ ᱫᱩᱲᱩᱵ ᱵᱟᱲᱟ ᱟᱠᱟᱱᱟᱹᱧ᱾ ᱟᱢ ᱫᱚ ᱪᱮᱫ ᱮᱢ ᱪᱤᱠᱟᱹᱭᱮᱫᱟ?
ᱤᱧ ᱦᱚᱸ ᱫᱩᱲᱩᱵ ᱠᱟᱹᱱᱤᱧ᱾ ᱢᱮᱱ ᱫᱟᱠᱟ ᱠᱚ ᱡᱚᱢ ᱵᱟᱲᱟ ᱫᱚ ᱦᱩᱭᱱᱟ ᱥᱮ ᱟᱹᱣᱨᱤ?
ᱤᱧ ᱫᱩᱧ ᱡᱚᱢ ᱵᱟᱲᱟ ᱟᱠᱟᱫᱟ ᱟᱢᱮᱢ ᱡᱚᱢ ᱵᱟᱲᱟ ᱟᱠᱟᱫᱟ?
ᱦᱮᱸ ᱤᱧ ᱦᱚᱧ ᱡᱚᱢ ᱟᱠᱟᱫᱟ᱾
ᱟᱪᱪᱷᱟ ᱾
ᱛᱮᱦᱮᱧ ᱪᱮᱫ ᱠᱚ ᱩᱛᱩ ᱞᱮᱫ ᱛᱟᱯᱮᱭᱟ?
ᱟᱪᱪᱷᱟ ᱩᱛᱩ ᱩᱛᱩ ᱫᱚ ᱦᱩᱭᱱᱟ ᱛᱮᱦᱮᱧ ᱫᱚ ᱡᱤᱞ ᱠᱚ ᱩᱛᱩ ᱞᱮᱜᱼᱟ᱾
ᱡᱤᱞ ᱵᱷᱟᱜᱤ ᱟᱞᱮ ᱫᱚ ᱛᱤᱦᱤᱧ ᱫᱚ ᱩᱛᱩ ᱞᱮᱫᱟᱞᱮ ᱟᱞᱩ ᱛᱟᱯᱚᱨᱮ ᱯᱩᱨᱟᱹᱭ ᱠᱷᱟᱰᱟ
ᱟᱪᱪᱷᱟ ᱟᱹᱰᱤ ᱵᱷᱟᱜᱮ ᱟᱪᱪᱷᱟ ᱟᱯᱮ ᱫᱤᱥᱚᱢ ᱫᱚ ᱚᱠᱟ ᱫᱤᱥᱚᱢ
ᱟᱞᱮ ᱫᱤᱥᱚᱢ ᱫᱚ ᱤᱧ ᱫᱚ ᱵᱟᱹᱧ ᱞᱟᱹᱭ ᱫᱟᱲᱮᱜ ᱠᱟᱱᱟ
ᱟᱪ-ᱪᱷᱟ
ᱪᱮᱫ ᱠᱚ ᱞᱟᱹᱭᱟ ᱤᱭᱟᱹ ᱟᱯᱮ ᱥᱮᱫ ᱫᱚ ᱵᱩᱨᱩ ᱠᱚ ᱛᱟᱯᱚᱨᱮ ᱵᱤᱨ ᱠᱚ ᱢᱮᱱᱟᱜ ᱟᱥᱮ ᱵᱟᱝ
ᱦᱳᱭ ᱟᱞᱮ ᱫᱚ ᱵᱩᱨᱩ ᱢᱮᱱᱟᱜ ᱟᱠᱟᱜᱼᱟ
ᱟᱨ ᱵᱤᱨ ᱠᱚᱫᱚ ᱵᱟᱹᱱᱩᱜᱼᱟ
ᱵᱤᱨ ᱫᱚ ᱠᱷᱩᱵ ᱮᱠᱴᱟ ᱫᱚ ᱵᱟᱹᱱᱩᱜ ᱠᱟᱜ-ᱟ ᱟᱞᱮ ᱫᱚ ᱵᱩᱨᱩ ᱫᱤᱥᱚᱢ ᱦᱚᱲ ᱠᱟᱱᱟᱞᱮ ᱛᱚ ᱟᱞᱮ ᱚᱸᱰᱮ ᱫᱚ ᱵᱩᱨᱩ ᱠᱚᱜᱮ ᱠᱷᱩᱵᱽ ᱵᱤᱥᱤ ᱱᱟᱜ ᱟᱠᱟᱫᱟ ᱟᱨᱠᱤ ᱵᱤᱨ ᱠᱷᱚᱱᱟᱜ ᱫᱚ
ᱟᱨ ᱚᱢ ᱵᱩᱨᱩ ᱠᱚᱨᱮ ᱫᱚ ᱦᱟᱱᱮ ᱤᱭᱟᱹ ᱠᱚ ᱵᱟᱝ ᱡᱟᱱᱟᱢᱚᱜ ᱜᱮᱭᱟ ᱩᱫ ᱠᱚ ᱛᱟᱯᱚᱨᱮ ᱯᱩᱴᱠᱟᱹ ᱠᱚ
ᱦᱚ ᱚᱱᱟ ᱩᱵ ᱠᱚ ᱯᱩᱴᱠᱟᱹ ᱠᱚ ᱚᱱᱟ ᱠᱚᱦᱚᱸ ᱡᱟᱱᱟᱢᱚᱜ ᱜᱮᱭᱟ ᱡᱟᱱᱟᱢ ᱫᱚ ᱟᱯᱮ ᱚᱱᱛᱮ ᱫᱚ ᱧᱟᱢᱚᱜ ᱜᱮᱭᱟ ᱥᱮ ᱵᱟᱝ ᱛᱟᱦᱚᱞᱮ
ᱟᱞᱮ ᱥᱮᱫ ᱢᱟ ᱟᱞᱮ ᱥᱮᱫ ᱫᱚ ᱵᱤᱨ ᱫᱚ ᱵᱟᱹᱱᱩᱜᱼᱟ ᱵᱤᱨ ᱫᱚ ᱥᱟᱺᱜᱤᱧ ᱜᱮᱭᱟ ᱢᱮᱱᱠᱷᱟᱱ ᱪᱟᱞᱟᱜ ᱜᱮᱭᱟ ᱠᱚ ᱯᱮᱲᱟ ᱠᱚ ᱢᱮᱱᱟᱜ ᱠᱚᱣᱟ ᱛᱚ ᱟᱫᱚ ᱟ. ᱜᱩ ᱠᱟᱜᱼᱟ ᱠᱚ ᱩᱫ ᱠᱚ ᱯᱩᱴᱠᱟᱹ ᱠᱚ ᱟᱹᱰᱤ ᱟᱭᱢᱟ ᱠᱤᱪᱷᱩ ᱡᱤᱱᱤᱥ ᱜᱮ ᱢᱟᱱᱮ ᱱᱮᱛᱟᱨ ᱫᱤᱱ ᱡᱟᱦᱟᱸ ᱠᱚ ᱧᱟᱢᱚᱜᱼᱟ ᱵᱤᱨ ᱠᱷᱚᱡ
ᱟᱪᱪᱷᱟ ᱟᱪᱪᱷᱟ ᱦᱮᱸ ᱦᱮᱸ
ᱟᱪᱪᱷᱟ
ᱛᱟᱦᱞᱮ ᱟᱢ ᱫᱚ ᱡᱚᱢ ᱡᱚᱢᱮᱢ ᱠᱩᱥᱤᱭᱟᱜᱼᱟ ᱥᱮ ᱵᱟᱝ
ᱦᱚᱸ ᱡᱚᱢ ᱫᱩᱧ ᱠᱩᱥᱤᱭᱟᱜ ᱜᱮᱭᱟ ᱡᱚᱢ ᱫᱚ ᱚᱱᱟ ᱫᱚ ᱡᱚᱢ ᱨᱮᱫᱚ ᱠᱚ ᱞᱟᱹᱭ ᱜᱮᱭᱟ ᱡᱮ ᱩᱫ ᱠᱚ ᱯᱩᱴᱠᱟᱹ ᱠᱚ ᱚᱱᱟ ᱠᱚᱫᱚ ᱥᱚᱢᱚᱭ ᱨᱮᱫᱚ ᱞᱟᱹᱭᱟᱠᱚ ᱢᱤᱫ ᱵᱮᱲᱟ ᱜᱮ ᱧᱟᱢᱚᱜ-ᱟ ᱡᱟᱦᱟᱸ ᱫᱚ ᱵᱚᱪᱷᱚᱨ ᱨᱮ᱾ ᱛᱚ ᱚᱱᱟ ᱫᱚ, ᱟᱹᱰᱤ ᱦᱚᱲ ᱜᱮᱠᱚ ᱞᱟᱹᱭᱟ ᱡᱮ ᱚᱱᱟ ᱫᱚ ᱠᱷᱩᱵ ᱵᱷᱟᱜᱮ ᱜᱮᱭᱟ ᱡᱚᱢ ᱫᱚ᱾ ᱛᱚ ᱤᱱᱟᱹ ᱦᱤᱥᱟᱹᱵ ᱛᱮ ᱟᱹᱞᱤᱧ ᱦᱚᱸ ᱠᱩᱥᱤ ᱫᱚᱞᱤᱧ ᱠᱩᱥᱤᱭᱟᱜ ᱜᱮᱭᱟ ᱡᱮ ᱟᱥᱟᱭᱞᱤᱧ ᱡᱮ ᱡᱩᱫᱤ ᱩᱫ ᱠᱚ ᱱᱤᱭᱟᱹ ᱥᱤᱡᱤᱱ ᱨᱮ ᱧᱟᱢ ᱠᱚᱣᱟ ᱛᱟᱦᱚᱞᱮ ᱟᱹᱰᱤ ᱵᱷᱟᱜᱤ ᱟᱨᱠᱤ ᱫᱟᱜ ᱢᱟᱹᱰᱤ ᱥᱟᱶ᱾
ᱦᱮᱸ ᱦᱮᱸ,
ᱛᱟᱦᱚᱞᱮ ᱟᱢᱮᱢ ᱟᱢᱮᱢ ᱡᱚᱢ ᱵᱟᱲᱟ ᱟᱠᱟᱫ ᱜᱮᱭᱟ?
ᱦᱮᱸ ᱡᱚᱢ ᱵᱟᱲᱟ ᱠᱟᱜ ᱜᱤᱭᱟᱹᱧ ᱤᱧ ᱫᱚ ᱢᱮᱱᱠᱟᱱ ᱩᱱᱟᱹᱜ ᱫᱚ ᱵᱟᱹᱧ ᱠᱩᱥᱤᱭᱟᱜᱼᱟ᱾ ᱫᱟᱜ ᱫᱟᱜ ᱢᱟᱹᱲᱤ ᱠᱚ ᱥᱟᱶ ᱫᱚ ᱟᱲᱟᱜ ᱵᱷᱟᱹᱡᱤ ᱠᱚᱜᱮ ᱥᱤᱵᱤᱞᱟ᱾
ᱟᱪᱪᱷᱟ ᱟᱪᱪᱷᱟ᱾
ᱦᱮᱸ ᱪᱮᱫ ᱞᱟᱹᱭᱟᱠᱚ ᱫᱚᱢᱮ ᱥᱤᱵᱤᱞᱟ ᱚᱱᱮ ᱯᱩᱴᱠᱟᱹ ᱠᱚ ᱞᱮᱴᱚ ᱠᱟᱠᱚᱣᱟ ᱫᱚᱢᱮ ᱥᱤᱵᱤᱞᱟ ᱢᱮᱱᱠᱷᱟᱱ ᱟᱫᱚ ᱡᱚᱢ ᱫᱚ᱾ ᱡᱚᱢ ᱟᱠᱟᱫ ᱠᱚᱣᱟᱹᱧ ᱟᱫᱚ ᱵᱟᱝ ᱥᱤᱵᱤᱞᱤᱧ ᱜᱮᱭᱟ ᱩᱱᱟᱹᱜ ᱫᱚ᱾
ᱦᱮᱸ ᱟᱫᱚ ᱡᱚᱛᱚ ᱦᱚᱲ ᱫᱚ ᱡᱮᱠᱳᱱᱳ ᱡᱤᱱᱤᱥ ᱫᱚ ᱥᱚᱢᱟᱱ ᱛᱮᱫᱚ ᱵᱟᱵᱚ ᱡᱚᱢ ᱫᱟᱲᱮᱭᱟᱜ ᱜᱮᱭᱟ ᱥᱮ᱾
ᱦᱮᱸ᱾
ᱦᱩ, ᱛᱟᱦᱚᱞᱮ ᱟᱯᱮ ᱚᱱᱛᱮ ᱫᱚ ᱫᱟᱜ ᱡᱟᱹᱲᱤ ᱠᱚ ᱪᱟᱥᱵᱟᱥ ᱠᱚᱫᱚ ᱯᱮ ᱛᱤᱱ ᱡᱷᱟᱹᱞ ᱠᱟᱜᱼᱟ᱾
ᱦᱮᱸ ᱫᱟᱜ ᱡᱟᱹᱲᱤ ᱠᱚᱫᱚ ᱟᱞᱮ ᱥᱮᱫ ᱢᱟ ᱫᱟᱜ ᱡᱟᱹᱲᱤ ᱢᱟ ᱦᱳᱭᱳᱜ ᱠᱟᱱ ᱢᱮᱱᱠᱷᱟᱱ ᱚᱱᱠᱟ ᱠᱷᱮᱛ ᱠᱚ ᱞᱚᱥᱚᱫ ᱫᱷᱟᱹᱨᱤᱡ ᱫᱚ ᱵᱟᱝ ᱟᱨᱠᱤ᱾
ᱟᱪᱪᱷᱟ ᱟᱪᱪᱷᱟ᱾
ᱫᱟᱜ ᱫᱚᱭ ᱫᱟᱜ ᱮᱫᱟ ᱟᱫᱚ, ᱟᱹᱣᱨᱤ ᱨᱚᱥᱚᱫᱚᱜᱼᱟ ᱠᱷᱮᱛ ᱠᱚᱫᱚ ᱟᱨ ᱤᱭᱟᱹ ᱦᱚᱞᱮ ᱜᱤᱰᱤ ᱟᱠᱟᱫ ᱜᱮᱭᱟ ᱟᱫᱚ ᱛᱚᱞᱟ ᱠᱚ ᱚᱱᱟ ᱠᱚᱫᱚ ᱦᱩᱰᱤᱧ ᱧᱚᱜ ᱜᱮᱭᱟ ᱫᱮᱨᱤᱜᱼᱟ ᱟᱨᱠᱤ ᱦᱩᱲᱩ ᱨᱚᱦᱚᱭ ᱠᱟᱛᱮᱮᱫ ᱫᱚ᱾
ᱛᱟᱦᱚᱞᱮ ᱟᱯᱮ ᱚᱱᱛᱮ ᱡᱮ ᱪᱟᱥᱵᱟᱥ ᱜᱮᱭᱟᱯᱮ ᱟᱯᱮ ᱫᱚ ᱵᱚᱪᱷᱚᱨ ᱨᱮᱫᱚ ᱢᱤᱫ ᱵᱮᱲᱟ ᱯᱮ ᱪᱟᱥ ᱜᱮᱭᱟ ᱥᱮ ᱵᱟᱨ ᱵᱮᱲᱟ ᱯᱮ ᱪᱟᱥ ᱜᱮᱭᱟ᱾
ᱵᱟᱝ ᱵᱟᱝ ᱟᱞᱮ ᱫᱚ ᱵᱟᱨ ᱫᱷᱟᱣ ᱜᱮᱞᱮ ᱪᱟᱥᱟ᱾
ᱟᱪᱪᱷᱟ ᱵᱟᱨ ᱫᱷᱟᱣ ᱜᱮᱯᱮ ᱪᱟᱥ ᱜᱮᱭᱟ᱾ ᱛᱟᱦᱚᱞᱮ ᱟᱯᱮ ᱚᱱᱛᱮ ᱫᱚ ᱡᱮ ᱟᱢᱮᱢ ᱞᱟᱹᱭ ᱠᱮᱫᱟ ᱡᱮ ᱵᱟᱨ ᱵᱮᱲᱟ ᱯᱮ ᱪᱟᱥ ᱜᱮᱭᱟ, ᱟᱹᱰᱤ ᱵᱷᱟᱹᱜᱤ ᱟᱸᱡᱚᱢ ᱠᱟᱛᱮᱧ ᱵᱩᱡᱷᱟᱹᱣ ᱠᱮᱫᱟ ᱛᱚ ᱟᱯᱮ ᱯᱮ ᱟᱢᱮᱢ ᱞᱟᱹᱭ ᱠᱮᱫᱟ ᱡᱮ ᱵᱟᱨ ᱵᱮᱲᱟ ᱞᱮ ᱪᱟᱥ ᱜᱮᱭᱟ ᱟᱯᱮ ᱫᱚ ᱵᱟᱨ ᱵᱮᱲᱟ ᱯᱮ ᱪᱟᱥᱟ, ᱟᱯᱮ ᱥᱮᱨᱢᱟ ᱡᱟᱹᱲᱤ ᱫᱟᱜ ᱵᱟᱨᱵᱮᱲᱟ ᱯᱮ ᱪᱟᱥ ᱜᱮᱭᱟ᱾ ᱥᱮ ᱚᱱᱠᱟ ᱢᱤᱱᱤ ᱨᱮᱱᱟᱜ ᱵᱮᱵᱚᱥᱛᱟ ᱥᱮ ᱠᱮᱱᱮᱞ ᱨᱮᱱᱟᱜ ᱵᱮᱵᱚᱥᱛᱟ ᱢᱮᱱᱟᱜ ᱟᱠᱟᱫ ᱛᱟᱯᱮᱭᱟ ᱚᱱᱠᱟ?
ᱵᱟᱝ ᱵᱟᱝ ᱟᱞᱮ ᱫᱚ ᱱᱤᱛᱚᱜ ᱡᱟᱦᱟᱸ ᱨᱚᱦᱚᱭ ᱦᱳᱭᱳᱜ ᱞᱟᱜᱤᱫ ᱚᱱᱟ ᱫᱚ ᱦᱳᱭᱳᱜ ᱠᱟᱱᱟ ᱦᱚᱸ ᱫᱟᱜ ᱡᱟᱹᱲᱤ ᱛᱮᱜᱮᱞᱮ ᱨᱚᱦᱚᱭᱟ ᱟᱨ ᱡᱟᱦᱟᱸ ᱚᱱᱮ ᱜ ᱤᱭᱟᱹ ᱫᱤᱱᱮ ᱨᱚᱦᱚᱭᱟ ᱚᱱᱟ ᱫᱚ ᱦᱩᱭᱩᱜ ᱠᱟᱱᱟ ᱠᱮᱱᱮᱞ ᱢᱮᱱᱟᱜ ᱛᱟᱞᱮᱭᱟ ᱛᱚ ᱵᱚᱲᱚ ᱵᱚᱲᱚ ᱟᱫᱚ ᱠᱮᱱᱮᱞ ᱛᱮ ᱫᱟᱜ ᱦᱤᱡᱩᱜᱼᱟ᱾ ᱥᱳᱢᱳᱭ ᱥᱳᱢᱚᱭ ᱨᱮ ᱟᱫᱚ ᱚᱱᱟ ᱛᱮᱜᱮ ᱨᱚᱦᱚᱭ ᱠᱚᱫᱚ ᱦᱩᱭᱩᱜᱼᱟ᱾
ᱟᱪᱪᱷᱟ ᱟᱪᱪᱷᱟ ᱟᱹᱰᱤ ᱵᱷᱟᱜᱮ᱾
ᱦᱮ ᱞᱟᱹᱭᱫᱟᱹᱧ ᱟᱯᱮ ᱥᱮᱫ ᱫᱚ ᱵᱟᱹᱱᱩᱜᱼᱟ ᱚᱱᱠᱟ ᱠᱮᱱᱮᱞ ᱠᱚᱨᱮᱱᱟᱜ ᱵᱮᱵᱚᱥᱛᱟ ᱥᱮ ᱚᱱᱟ ᱢᱤᱱᱤ ᱠᱚᱨᱮᱱᱟᱜ ᱚᱱᱠᱟᱱᱟᱜ᱾
ᱵᱟᱝᱟ ᱵᱟᱝᱟ ᱦᱮᱸ ᱟᱹᱵᱤᱱ ᱡᱟᱦᱟᱸ ᱵᱤᱱ ᱞᱟᱹᱭ ᱠᱮᱜᱼᱟ ᱟᱹᱰᱤ ᱵᱷᱟᱹᱜᱤ ᱠᱟᱛᱷᱟ ᱵᱤᱱ ᱞᱟᱹᱭ ᱠᱮᱜᱼᱟ᱾ ᱟᱞᱮ ᱱᱚᱛᱮ ᱫᱚ ᱚᱱᱠᱟ ᱫᱚ ᱥᱮᱨᱚᱠᱚᱢ ᱠᱷᱩᱵ ᱮᱠᱴᱟ ᱫᱚ ᱢᱟᱱᱮ ᱢᱤᱱᱤ ᱠᱚᱨᱮᱱᱟᱜ ᱵᱮᱵᱚᱥᱛᱷᱟ ᱫᱚ ᱵᱟᱹᱱᱩᱜ ᱟᱠᱟᱫᱟ᱾ ᱡᱩᱫᱤ ᱟᱢ ᱦᱩᱲᱩ ᱪᱟᱥ ᱵᱟᱠᱷᱨᱟ ᱫᱚ ᱟᱞᱮ ᱫᱚ ᱮᱢᱱᱤ ᱨᱮᱜᱮ ᱟᱞᱮ ᱱᱤᱭᱟᱹ ᱠᱚᱨᱮ ᱫᱚ, ᱪᱮᱫ ᱤᱧ ᱞᱟᱹᱭᱟ ᱵᱚᱪᱷᱚᱨ ᱨᱮᱫᱚ ᱢᱤᱫ ᱵᱮᱲᱟ ᱜᱮᱞᱮ ᱪᱟᱥ ᱜᱮᱭᱟ ᱵᱟᱨ ᱵᱮᱲᱟ ᱫᱚ ᱵᱟᱝᱠᱚ ᱪᱟᱥ ᱜᱮᱭᱟ᱾
ᱛᱚ ᱡᱩᱫᱤ ᱥᱮᱨᱚᱠᱚᱢ ᱪᱟᱥᱵᱟᱥ ᱠᱚ ᱦᱩᱭᱱᱟ ᱛᱟᱦᱞᱮ ᱥᱮᱨᱢᱟ ᱡᱟᱹᱲᱤ ᱫᱟᱜ ᱛᱮᱜᱮ ᱪᱟᱥ ᱦᱩᱭᱱᱟ᱾ ᱵᱟᱝᱠᱷᱟᱱ ᱫᱚ ᱡᱚᱛᱚ ᱦᱚᱲᱟᱜ ᱫᱷᱟᱨᱟ ᱫᱚ ᱢᱤᱱᱤᱫᱚ ᱟᱨᱠᱤ ᱵᱟᱹᱱᱩᱜ ᱟᱠᱟᱫ ᱛᱟᱞᱮᱭᱟ ᱟᱞᱮ ᱱᱚᱣᱟ ᱠᱚᱨᱮ ᱵᱮᱵᱚᱥᱛᱷᱟ ᱫᱚ᱾
ᱦᱮᱸ ᱟᱨ ᱞᱟᱹᱭ ᱫᱤᱧ ᱚᱱᱮ ᱦᱩᱲᱩ ᱠᱚ ᱵᱟᱫ ᱠᱟᱛᱮᱜ ᱢᱟᱱᱮ ᱟᱨ ᱪᱮᱫ ᱠᱚᱯᱮ ᱨᱚᱦᱚᱭ ᱜᱮᱭᱟ᱾
ᱦᱮᱸ ᱦᱩᱲᱩ ᱠᱚ ᱵᱟᱫᱽ ᱠᱟᱛᱮ ᱫᱚ ᱟᱫᱚ ᱟᱞᱮ ᱱᱚᱛᱮ ᱫᱚ ᱛᱩᱲᱤ ᱠᱚ ᱢᱮᱱᱟᱜ ᱟᱠᱟᱫ ᱜᱮᱭᱟ ᱚᱱᱟ ᱥᱟᱶ ᱥᱟᱶᱛᱮ ᱜᱚᱢ ᱠᱚᱞᱮ ᱮᱨ ᱜᱮᱭᱟ ᱟᱨ ᱡᱩᱫᱤ ᱵᱤᱱ ᱟᱸᱡᱚᱢ ᱠᱟᱜ ᱠᱷᱟᱡ ᱨᱟᱦᱮᱲ ᱨᱟᱢᱲᱟ ᱚᱱᱟ ᱠᱚᱵᱤᱱ ᱵᱟᱲᱟᱭ ᱜᱮᱭᱟ
ᱦᱮᱸ ᱦᱮᱸ ᱟᱸᱡᱚᱢ ᱠᱟᱫ ᱠᱮᱭᱟᱞᱤᱧ
ᱦᱳᱭ ᱚᱱᱟ ᱠᱚᱞᱮ ᱮᱨ ᱜᱮᱭᱟ ᱟᱨᱠᱤ
ᱟᱪᱪᱷᱟ ᱛᱟᱦᱚᱞᱮ ᱡᱚᱢ ᱵᱟᱲᱟ ᱠᱚᱫᱚ ᱛᱤᱨᱮ ᱦᱩᱭ ᱠᱟᱱᱟ ᱮᱱᱟᱱ ᱨᱤᱜᱤ ᱵᱤᱱ ᱡᱚᱢ ᱵᱟᱲᱟᱣ
ᱦᱳᱭ ᱡᱚᱢ ᱡᱚᱢ ᱵᱟᱲᱟ ᱡᱚᱢ ᱵᱟᱲᱟ ᱠᱚᱫᱚ ᱮᱱᱟᱱ ᱨᱮᱜᱮ ᱦᱩᱭ ᱠᱟᱱᱟ ᱡᱚᱢ ᱵᱟᱲᱟ ᱠᱟᱛᱮ ᱜᱮ ᱠᱟᱹᱴᱤᱡ ᱫᱩᱲᱩᱵ ᱵᱟᱲᱟ ᱦᱩᱭ ᱠᱟᱱ ᱛᱟᱦᱮᱱᱟ ᱦᱳᱭ ᱦᱩᱸ ᱟᱹᱵᱤᱱ ᱫᱚ ᱛᱤᱨᱵᱤᱱ ᱡᱚᱢ ᱵᱟᱲᱟ ᱟᱠᱟᱜ-ᱟ
ᱦᱮᱸ ᱡᱚᱢ ᱫᱚ ᱦᱩᱭ ᱠᱟᱱᱟ ᱮᱱᱟᱱ ᱨᱮᱜᱮ ᱟᱹᱞᱤᱧ ᱦᱚᱸ ᱡᱚᱢ ᱠᱟᱫᱟᱞᱤᱧ
ᱟᱪᱪᱷᱟ ᱟᱪᱪᱷᱟ ᱛᱟᱦᱞᱮ ᱟᱯᱮ ᱚᱱᱛᱮ ᱦᱮᱸ ᱞᱟᱹᱭ ᱵᱤᱱ ᱪᱮᱫ ᱵᱤᱱ ᱞᱟᱹᱭᱫᱟ
ᱟᱫᱚ ᱢᱟᱱᱮ ᱟᱞᱮ ᱢᱟᱱᱮ ᱤᱧ ᱫᱚ ᱟᱨᱠᱤ ᱵᱤᱱᱤᱰ ᱠᱚ ᱪᱟᱞᱟᱜ ᱠᱟᱱᱟ ᱛᱚ ᱟᱫᱚ ᱯᱟᱲᱦᱟᱜ ᱦᱩᱭᱩᱜ ᱠᱟᱱᱟ ᱯᱟᱲᱦᱟᱜ ᱥᱟᱶ ᱥᱟᱶᱛᱮ ᱦᱚᱜ ᱚᱭ ᱡᱟᱦᱟᱸ ᱠᱟᱹᱢᱤ ᱦᱩᱭᱩᱜ ᱠᱟᱱᱟ ᱱᱚᱣᱟ ᱠᱚᱦᱚᱸ ᱠᱟᱹᱢᱤ ᱠᱚ ᱠᱚᱨᱟᱣ ᱦᱩᱭᱩᱜ ᱠᱟᱱᱟ
ᱟᱪᱪᱷᱟ ᱟᱪᱪᱷᱟ ᱚᱱᱟ ᱦᱚᱸ ᱟᱹᱰᱤ ᱵᱷᱟᱹᱜᱤ ᱠᱟᱛᱷᱟ ᱵᱤᱱ ᱞᱟᱹᱭ ᱠᱮᱜᱼᱟ
ᱟᱨ ᱞᱟᱹᱭ ᱫᱟᱞᱤᱧ ᱤᱭᱟᱹ ᱟᱯᱮᱥᱮᱫ ᱫᱚ ᱟᱢᱵᱟ ᱵᱚᱛᱤ ᱠᱚ ᱦᱩᱭᱩᱜ ᱜᱮᱭᱟ ᱥᱮ ᱵᱟᱝ ᱚᱱᱮ ᱡᱟᱦᱟᱸ ᱠᱟᱱᱴᱷᱟᱲ ᱠᱷᱟᱹᱡᱟᱹᱲᱤ ᱠᱚ ᱩᱞ ᱠᱚ ᱡᱟᱦᱟᱸ ᱱᱚᱣᱟ ᱢᱟᱱᱮ ᱡᱚ ᱡᱤᱱᱤᱥ ᱟᱛᱮᱫ ᱡᱚᱢᱟᱠᱚ ᱟᱨᱠᱤ ᱯᱷᱚᱞ ᱠᱚ ᱟᱛᱮ ᱡᱟᱦᱟᱸ ᱤᱭᱟᱹ ᱦᱩᱭᱩᱜ ᱯᱚᱨᱚᱵᱽ
ᱦᱳᱭ ᱟᱹᱰᱤ ᱵᱷᱟᱹᱜᱤ ᱠᱟᱛᱷᱟ ᱵᱤᱱ ᱠᱩᱠᱞᱤ ᱠᱮᱫᱼᱟ ᱡᱟᱦᱟᱸ ᱠᱟᱱ ᱟᱢᱵᱟᱵᱩᱛᱤ ᱠᱩ ᱞᱟᱹᱭᱫᱟ ᱚᱱᱟ ᱟᱢᱵᱟᱵᱩᱛᱤ ᱫᱚ ᱟᱞᱮ ᱥᱮᱱ ᱫᱚ ᱦᱩᱭ ᱫᱚ ᱦᱩᱭᱩᱜ ᱜᱮᱭᱟ ᱢᱮᱱᱠᱷᱟᱱ ᱟᱞᱮ ᱱᱚᱛᱮ ᱫᱚ ᱟᱢᱵᱟᱵᱛᱤ ᱨᱮᱫᱚ ᱠᱟᱱᱴᱷᱟᱲ ᱵᱤᱞᱤ ᱫᱚ ᱠᱷᱩᱵ ᱮᱠᱴᱟ ᱫᱚ ᱵᱟᱠᱚ ᱡᱚᱢ ᱜᱮᱭᱟ ᱛᱚ ᱵᱤᱥᱤ ᱱᱚᱛᱮ ᱫᱚ ᱟᱞᱮ ᱱᱚᱛᱮ ᱫᱚ ᱩᱞ ᱵᱤᱞᱤ ᱠᱚᱠᱚ ᱡᱚᱢ ᱜᱮᱭᱟ ᱠᱟᱱᱴᱷᱟᱲ ᱚᱱᱟ ᱤᱭᱟᱹ ᱨᱮᱫᱚ ᱟᱢᱵᱟᱵᱚᱛᱤ ᱯᱚᱨᱚᱵᱽ ᱨᱮᱫᱚ
ᱦᱮᱸ
ᱛᱚ ᱟᱯᱮ ᱚᱱᱛᱮ ᱫᱚ ᱟᱢᱵᱚᱵᱛᱤ ᱯᱚᱨᱚᱵᱽ ᱠᱚᱨᱮ ᱫᱚ ᱪᱮᱫ ᱪᱮᱫ ᱯᱷᱚᱞ ᱯᱟᱠᱚᱲ ᱠᱚ ᱡᱚᱢ ᱜᱮᱭᱟ ᱚᱝᱠᱟ
ᱦᱮᱸ ᱟᱞᱮᱥᱮᱫ ᱫᱚ ᱟᱢᱵᱟᱵᱚᱛᱤ ᱨᱮᱫᱚ ᱢᱟᱱᱮ, ᱡᱷᱚᱛᱚ ᱠᱷᱚᱱᱟᱜ ᱢᱟᱨᱟᱝ ᱮᱱᱮᱢ ᱫᱚ ᱢᱮᱱᱟᱜ ᱛᱟᱭᱟ, ᱱᱚ ᱠᱟᱱᱴᱷᱟᱲᱟᱜ᱾
ᱟᱪᱪᱷᱟ ᱟᱪᱪᱷᱟ᱾
ᱠᱟᱱᱴᱷᱟᱲ ᱜᱮ ᱡᱚᱢ ᱦᱩᱭᱩᱜᱼᱟ ᱾ ᱠᱷᱟᱹᱡᱟᱹᱲᱤ ᱥᱟᱜᱽ ᱢᱟᱱᱮ ᱵᱚᱸᱜᱟ ᱵᱩᱨᱩᱭᱟᱠᱚ ᱟᱨᱠᱤ ᱵᱚᱸᱜᱟᱼ ᱵᱩᱨᱩ ᱠᱟᱛᱮᱜ ᱛᱟᱨᱯᱚᱨᱮ, ᱠᱟᱱᱴᱷᱟᱲ ᱞᱮ ᱡᱚᱢᱟ, ᱚᱱᱟ ᱥᱟᱸᱶᱛᱮ ᱩᱞ ᱠᱚ ᱡᱚᱢᱟ ᱟᱨ, ᱢᱮᱱᱟᱜ ᱜᱮᱭᱟ ᱯᱤᱴᱷᱟᱹᱭᱟᱠᱚ ᱟᱨᱠᱤ ᱡᱤᱞ ᱯᱤᱴᱷᱟᱹ ᱠᱚ ᱦᱩᱭᱩᱜ ᱜᱮᱭᱟ᱾
ᱟᱪᱪᱷᱟ ᱛᱚ ᱡᱮ ᱦᱮᱞᱳᱜ, ᱡᱮᱦᱳᱞᱮ ᱡᱮ ᱦᱤᱞᱳᱜ ᱡᱟᱦᱟᱸ ᱟᱢᱵᱟᱵᱚᱛᱤ ᱠᱟᱱᱟ ᱦᱮᱸ, ᱛᱚ ᱚᱱᱟ ᱦᱤᱞᱳᱜ ᱫᱚ ᱡᱟᱦᱟᱱᱟᱜ ᱟᱯᱮ ᱚᱱᱛᱮ ᱫᱚ ᱡᱟᱦᱱᱟᱜ ᱠᱚ ᱥᱩᱠᱨᱤ ᱠᱚᱠᱚ ᱜᱚᱡ ᱠᱚᱜᱮᱭᱟ ᱚᱱᱠᱟ᱾
ᱦᱮᱸ ᱦᱮᱸ ᱥᱩᱠᱨᱤ ᱠᱚᱠᱚ ᱜᱚᱡ ᱠᱚᱜᱮᱭᱟ ᱦᱩᱭᱩᱜᱼᱟ ᱟᱞᱮ ᱥᱮᱫ ᱦᱚᱸ ᱯᱤᱴᱷᱟᱹ ᱟᱞᱮ᱾
ᱛᱟᱦᱚᱞᱮ ᱥᱩᱠᱨᱤ ᱡᱤᱞ ᱠᱚᱨᱮᱱᱟᱜ ᱜᱮᱯᱮ ᱯᱤᱴᱷᱟᱹᱭ ᱜᱮᱭᱟ?
ᱦᱮᱸ ᱥᱩᱠᱨᱤ ᱡᱤᱞ ᱠᱚ ᱢᱟᱱᱮ ᱡᱟᱦᱟᱸᱭ ᱡᱟᱦᱟᱸ ᱞᱮᱠᱟᱱᱟᱜ ᱡᱤᱞ ᱠᱚ ᱡᱚᱢᱟ ᱚᱱᱠᱟ ᱫᱚᱞᱮ ᱯᱤᱴᱷᱟᱹᱭ ᱜᱮᱭᱟ᱾ ᱯᱤᱴᱷᱟᱹ ᱠᱚᱦᱚᱸᱞᱮ ᱡᱚᱢᱟ ᱚᱱᱟ ᱥᱟᱸᱶᱛᱮ, ᱡᱤᱞ ᱦᱟᱹᱠᱩᱣᱟᱜ ᱟᱵᱚᱣᱟᱜ ᱯᱚᱨᱚᱵᱽ ᱜᱮᱛᱚ ᱚᱱᱟ ᱠᱟᱱᱟ ᱡᱚᱢ ᱯᱚᱨᱚᱵᱽ ᱜᱮ
ᱦᱮᱸ ᱦᱮᱸ ᱡᱚᱢ ᱯᱚᱨᱚᱵᱽ ᱠᱟᱱ ᱛᱟᱵᱚᱱᱟ᱾
ᱡᱚᱢ ᱜᱮᱛᱟᱵᱚᱱ ᱯᱚᱨᱟ ᱦᱮᱸ᱾
ᱟᱹᱰᱤ ᱵᱷᱟᱹᱜᱤ ᱠᱟᱛᱷᱟ ᱚᱱᱟ ᱦᱚᱸ᱾ ᱛᱟᱦᱚᱞᱮ ᱦᱚᱸ ᱟᱞᱮ, ᱟᱞᱮ ᱥᱮᱫ ᱦᱚᱸ ᱚᱱᱠᱟᱜᱮ ᱯᱤᱴᱷᱟᱹ ᱠᱚᱫᱚ ᱦᱩᱭ ᱵᱟᱲᱟᱜ ᱜᱮᱭᱟ ᱡᱮᱡᱟᱨ ᱡᱮᱢᱚᱱ᱾ ᱡᱮᱢᱚᱱ ᱡᱚᱛᱚ ᱦᱚᱲ ᱫᱚ ᱮᱢᱱᱤ ᱨᱮᱜᱮ ᱟᱵᱚ ᱢᱟ ᱡᱷᱚᱛᱚ ᱦᱚᱲ᱾ ᱥᱩᱠᱨᱤ ᱡᱤᱞ ᱠᱚᱫᱚ ᱵᱟᱝᱵᱚᱱ ᱡᱚᱢ ᱜᱮᱭᱟ ᱥᱮ᱾ ᱛᱚ ᱚᱱᱟ ᱵᱟᱠᱷᱨᱟᱛᱮ ᱡᱟᱦᱟᱸᱭ ᱥᱩᱠ ᱥᱩᱠᱨᱤ ᱡᱤᱞᱮ ᱡᱚᱢᱟ ᱩᱱᱤ ᱫᱚ ᱥᱩᱠᱨᱤ ᱡᱤᱞ ᱠᱚ ᱯᱤᱴᱷᱟᱹᱭᱟ᱾ ᱟᱨ ᱚᱠᱚᱭ ᱫᱚ ᱡᱩᱫᱤ ᱵᱚᱭᱞᱟᱨ ᱡᱤᱞᱮ ᱡᱚᱢᱟ ᱛᱚ ᱩᱱᱤ ᱫᱚ ᱵᱚᱭᱞᱟᱨ ᱡᱤᱞ ᱠᱚ ᱯᱤᱴᱷᱟᱹᱟᱭᱟ᱾ ᱛᱚ ᱚᱱᱠᱟ ᱠᱟ ᱠᱟᱛᱮ ᱜᱮ ᱡᱤᱞ ᱠᱚ ᱡᱚᱢ ᱵᱟᱲᱟ ᱠᱟᱛᱮ ᱟᱢᱵᱚᱵᱚᱛᱤ ᱯᱚᱨᱚᱵᱽ ᱫᱚᱠᱚ ᱢᱟᱱᱟᱣ ᱜᱮᱭᱟ ᱟᱨ ᱥᱤᱧ ᱵᱮᱲᱟ ᱫᱚ ᱡᱟᱦᱟᱸ ᱠᱚ ᱞᱟᱹᱭᱫᱟ ᱩᱞ ᱵᱤᱞᱤ ᱠᱚ ᱡᱚᱢ ᱠᱟᱛᱮ ᱠᱚ ᱯᱟᱨᱚᱢ ᱜᱮᱭᱟ ᱟᱨᱠᱤ᱾
ᱦᱮᱸ ᱛᱟᱦᱚᱞᱮ ᱟᱯᱮᱫᱚ ᱠᱟᱱᱴᱷᱟᱲ ᱟᱨ ᱠᱷᱟᱹᱡᱟᱹᱲᱤ ᱠᱚᱫᱚ ᱢᱟᱱᱮ ᱵᱟᱯᱮ ᱡᱚᱢ ᱜᱮᱭᱟ᱾
ᱵᱟᱝᱟ ᱟᱞᱮ ᱱᱚᱛᱮ ᱫᱚ ᱠᱟᱱᱴᱷᱟᱲ ᱫᱚ ᱠᱷᱩᱵ ᱚᱱᱠᱟ ᱫᱚ ᱪᱚᱞᱛᱤ ᱫᱚ ᱵᱟᱹᱱᱩᱜ ᱠᱟᱫᱟ ᱡᱚᱢ ᱫᱚᱠᱚ ᱡᱚᱢ ᱜᱮᱭᱟ ᱢᱮᱱᱠᱷᱟᱱ ᱫᱚ ᱵᱟᱝᱟ, ᱛᱳ ᱵᱮᱥᱤᱨ ᱵᱷᱟᱜ ᱟᱞᱮ ᱱᱚᱛᱮ ᱫᱚ ᱡᱟ ᱧᱮᱞᱚᱜᱼᱟ ᱛᱚᱵᱮ ᱵᱤᱥᱮᱥ, ᱯᱨᱚ ᱛᱮ ᱫᱚ ᱩᱞ ᱵᱤᱞᱤ ᱜᱮ ᱡᱟᱹᱥᱛᱤ ᱠᱚ ᱡᱚᱢ ᱜᱮᱭᱟ ᱟᱨᱠᱤ᱾
ᱦᱮᱸ ᱦᱮᱸ ᱩᱞ ᱵᱤᱞᱤ ᱜᱮ ᱡᱟᱹᱥᱛᱤ ᱟᱨᱠᱤ᱾
ᱦᱳᱭ ᱡᱟᱦᱟᱸ ᱫᱚᱠᱚ ᱞᱟᱹᱭᱫᱟ, ᱫᱤᱥᱚᱢ ᱨᱮ ᱟᱹᱰᱤ ᱨᱚᱠᱚᱢ ᱡᱟᱭᱜᱟ ᱨᱮ ᱟᱹᱰᱤ ᱨᱚᱠᱚᱢ ᱯᱷᱚᱞ ᱯᱟᱠᱚᱲ ᱠᱚ ᱡᱚᱢ ᱜᱮᱭᱟ ᱛᱚ᱾ ᱛᱚ ᱠᱟᱛᱷᱟ ᱨᱮᱠᱚ, ᱠᱟᱛᱷᱟ ᱨᱮᱠᱚ ᱞᱟᱹᱭ ᱠᱮᱫᱟ ᱡᱮ ᱟᱢᱵᱟᱵᱚᱛᱤ ᱦᱤᱞᱳᱜ ᱫᱚ ᱮᱢᱚᱱ ᱠᱚᱱᱳ ᱩᱞ ᱵᱤᱞᱤ ᱜᱮ ᱡᱚᱢ ᱦᱩᱭᱩᱜᱼᱟ᱾ ᱛᱟᱨ ᱠᱳᱱᱳ ᱢᱟᱱᱮ ᱵᱟᱝ ᱠᱟᱱᱟ ᱥᱮ ᱠᱟᱱᱴᱷᱟᱲ ᱵᱤᱞᱤ ᱜᱮ ᱡᱚᱢ ᱦᱩᱭᱩᱜᱼᱟ ᱛᱟᱨ ᱠᱳᱱᱳ ᱢᱟᱱᱮ ᱵᱟᱝ ᱠᱟᱱᱟ᱾ ᱡᱮ ᱡᱟᱦᱟᱱᱟᱜ ᱜᱮ ᱯᱷᱚᱞ ᱯᱟᱠᱚᱲ ᱡᱚᱢ ᱞᱮᱠᱷᱟᱱ ᱜᱮ ᱟᱢᱵᱟᱵᱚᱛᱤ ᱢᱮᱱᱛᱮ ᱠᱚ ᱯᱟᱞᱚᱱ ᱜᱚᱫᱟ ᱟᱨᱠᱤ᱾
ᱦᱩᱸ, ᱟᱨ, ᱟᱨ ᱪᱮᱫ ᱯᱚᱨᱚᱵᱽ ᱠᱚ ᱦᱩᱭᱩᱜ ᱜᱮᱭᱟ ᱟᱯᱮᱥᱮᱫ ᱢᱟᱱᱮ ᱢᱟᱱᱟᱣ ᱜᱮᱭᱟ
ᱦᱮᱸ ᱟᱞᱮ ᱯᱚᱨᱚᱵᱽ ᱞᱟᱹᱭᱫᱤᱧ ᱪᱮᱫᱵᱤᱱ ᱞᱟᱹᱭᱫᱟ᱾
ᱥᱟᱠᱨᱟᱛ ᱠᱚ ᱦᱩᱭᱩᱜ ᱜᱮᱭᱟ ᱥᱮ ᱵᱟᱝ ᱥᱟᱠᱨᱟᱛ ᱛᱟᱯᱚᱨᱮ ᱨᱩᱸᱰᱟᱹ ᱫᱚ ᱵᱟᱵᱤᱱ ᱟᱸᱡᱚᱢ,
ᱦᱮᱸ ᱟᱸᱡᱚᱢ ᱟᱠᱟᱫ ᱜᱮᱭᱟᱞᱤᱧ ᱟᱸᱡᱚᱢ ᱫᱚ, ᱦᱳᱭ ᱟᱸᱡᱚᱢ ᱟᱠᱟᱫ ᱜᱮᱭᱟᱞᱤᱧ᱾
ᱦᱩᱸ,
ᱥᱟᱠᱨᱟᱛ ᱦᱚᱸ ᱦᱩᱭᱩᱜ ᱜᱮᱭᱟ ᱟᱞᱮ ᱱᱚᱛᱮ ᱫᱚ ᱟᱨ ᱨᱩᱰᱟᱹ ᱦᱚᱸ ᱦᱩᱭᱩᱜ ᱜᱮᱭᱟ ᱦᱩᱭ ᱫᱚ᱾
ᱦᱩᱸ,
ᱟᱯᱮ ᱚᱱᱛᱮ ᱫᱚ ᱵᱟᱱᱟᱨ ᱯᱚᱨᱚᱵᱽ ᱫᱚ ᱦᱩᱭᱩᱜ ᱜᱮᱭᱟ᱾
ᱦᱮᱸ ᱟᱞᱮᱫᱚ ᱯᱩᱭᱞᱳ ᱫᱚ ᱦᱩᱭᱩᱜᱼᱟ ᱨᱩᱸᱰᱟᱹᱜ, ᱛᱟᱯᱚᱨᱮ ᱥᱟᱠᱨᱟᱛ ᱫᱚ ᱪᱮᱫ ᱯᱩᱥ ᱵᱚᱸᱜᱟ ᱨᱮᱱᱟᱜ ᱢᱩᱪᱟᱹᱫ ᱨᱮ ᱦᱳᱭᱳᱜ᱾
ᱟᱪᱪᱷᱟ ᱟᱪᱪᱷᱟ ᱾ ᱛᱟᱦᱚᱞᱮ ᱟᱪᱪᱷᱟ ᱟᱹᱰᱤ ᱵᱷᱟᱹᱜᱤ ᱠᱟᱛᱷᱟ ᱵᱮᱱ ᱞᱟᱹᱭ ᱠᱮᱫᱼᱟ ᱚᱱᱟ ᱦᱚᱸ᱾ ᱛᱟᱦᱚᱞᱮ ᱟᱯᱮ ᱚᱱᱛᱮ ᱫᱚ, ᱥᱚᱦᱚᱨᱟᱭ ᱵᱟᱦᱟ ᱯᱚᱨᱚᱵᱽ ᱫᱚᱯᱮ ᱢᱟᱱᱟᱣ ᱜᱮᱭᱟ ᱥᱮ ᱵᱟᱝ ᱯᱮ ᱢᱟᱱᱟᱣ ᱜᱮᱭᱟ?
ᱦᱮᱸ ᱢᱟᱱᱟᱣ ᱜᱮᱭᱟ ᱞᱮ ᱥᱚᱦᱟᱨᱟᱭ ᱦᱚᱸ ᱦᱩᱭᱩᱜ ᱛᱟᱞᱮ ᱵᱟᱦᱟ ᱦᱚᱸᱦᱩᱭᱩᱜᱼᱟ, ᱚᱱᱟ ᱥᱟᱶᱛᱮ ᱢᱟᱱᱮ ᱢᱟᱜᱽ ᱢᱚᱬᱮ
ᱟᱪᱪᱷᱟ ᱟᱪᱪᱷᱟ ᱟᱪᱪᱷᱟ ᱾ ᱡᱩᱫᱤ ᱟᱢ ᱚᱱᱟ ᱥᱚᱦᱚᱨᱟᱭ ᱯᱚᱨᱚᱵᱽ ᱡᱟᱦᱟᱸᱧ ᱞᱟᱹᱭ ᱠᱮᱫᱟ ᱥᱚᱦᱚᱨᱟᱭ ᱯᱚᱨᱚᱵᱽ ᱟᱯᱮ ᱚᱱᱛᱮ ᱫᱚ ᱪᱮᱫ ᱞᱮᱠᱟ ᱯᱮ ᱢᱟᱱᱟᱣ ᱜᱮᱭᱟ? ᱚᱱᱟ ᱡᱩᱫᱤ ᱟᱢ ᱦᱩᱰᱤᱧ ᱵᱴᱷᱮᱱ ᱡᱩᱫᱤᱢ ᱞᱟᱹᱭ ᱥᱚᱫᱚᱨ ᱠᱮᱭᱟ ᱤᱧ ᱴᱷᱮᱱ ᱛᱟᱦᱚᱞᱮ ᱟᱹᱰᱤ ᱵᱮᱥᱤᱧ ᱵᱩᱡᱷᱟᱹᱣ ᱠᱮᱭᱟ᱾
ᱦᱮᱸ ᱥᱚᱨᱦᱟᱭ ᱫᱚ ᱟᱞᱮ ᱫᱚ ᱢᱟᱱᱟᱣ ᱜᱮᱭᱟ ᱞᱮ ᱢᱟᱱᱮ ᱯᱩᱭᱞᱩ ᱫᱤᱱ ᱦᱤᱞᱳᱜ ᱫᱚ ᱚᱱᱠᱟ ᱩᱱᱠᱩ ᱰᱟᱝᱨᱤ ᱠᱚᱣᱟᱜ ᱯᱚᱨᱚᱵᱽ ᱠᱟᱱᱟ ᱛᱚ ᱚᱱᱟ ᱫᱚ
ᱟᱪᱪᱷᱟ ᱾
ᱦᱮᱸ ᱰᱟᱝᱨᱤ ᱠᱚᱞᱮ ᱟᱹᱨᱩᱵ ᱯᱷᱟᱨᱪᱟ ᱠᱚᱣᱟ, ᱛᱟᱯᱚᱨᱮ ᱩᱱᱠᱩ ᱥᱩᱱᱩᱢ ᱠᱚᱞᱮ ᱚᱡᱚᱜ ᱟᱠᱚᱣᱟ ᱥᱤᱸᱫᱩᱨ ᱠᱚ ᱴᱤᱠᱟᱹᱜ ᱠᱚᱣᱟ ᱞᱮ ᱚᱱᱟ ᱠᱚᱛᱮ ᱚᱱᱠᱟ ᱦᱩᱭᱩᱜᱼᱟ, ᱪᱩᱢᱟᱹᱲᱟ ᱠᱚᱣᱟ ᱞᱮ ᱟᱨᱠᱤ
ᱟᱪᱪᱷᱟ ᱾
ᱦᱮᱸ ᱛᱟᱯᱚᱨᱮᱨ ᱫᱤᱱ ᱫᱚ ᱦᱩᱭᱩᱜ ᱠᱟᱱᱟ ᱡᱟᱦᱟᱸᱭ ᱠᱩᱲᱤ ᱜᱤᱫᱽᱨᱟᱹ ᱠᱚ ᱛᱟᱦᱮᱱᱟ ᱩᱱᱠᱩ ᱡᱟᱶᱟᱭ ᱠᱚ ᱩᱱᱠᱩ ᱠᱚ ᱱᱮᱶᱛᱟ ᱠᱟᱠᱚ ᱣᱟ ᱛᱚ, ᱛᱟᱦᱮᱞᱮ ᱦᱮᱸ ᱩᱱᱠᱩᱜᱮ ᱩᱱᱠᱩᱜᱮ ᱦᱳ ᱦᱩᱭᱩᱜ ᱠᱟᱱᱟ, ᱩᱱᱠᱩ ᱰᱟᱹᱝᱨᱤ ᱠᱚ ᱠᱷᱩᱱᱴᱟᱹᱣ ᱠᱚᱣᱟ ᱟᱨ
ᱟᱪᱪᱷᱟ ᱾
ᱰᱟᱝᱨᱤ ᱠᱚ ᱛᱚᱞ ᱠᱚᱣᱟ ᱢᱤᱫᱴᱤᱡ ᱠᱷᱩᱱᱴᱤ ᱨᱮ ᱛᱟᱨᱯᱚᱨᱮ ᱩᱱᱠᱩ ᱢᱤᱫᱴᱮᱱ ᱚᱱᱠᱟ ᱪᱩᱢᱟᱲᱟ ᱵᱟᱲᱟ ᱠᱟᱛᱮᱜ ᱟᱫᱚ ᱠᱚ ᱠᱷᱩᱱᱴᱟᱹᱣ ᱠᱚᱣᱟ᱾ ᱢᱟᱱᱮ ᱚᱱᱠᱟ ᱫᱚ ᱵᱟᱝ ᱦᱩᱭᱩᱜᱼᱟ ᱟᱨᱠᱤ ᱟᱞ ᱥᱮᱫ ᱫᱚ ᱛᱟᱣ ᱡᱟᱦᱟᱸ ᱞᱮᱠᱟ ᱦᱩᱭᱩᱜᱼᱟ, ᱤᱧ ᱦᱩᱭ ᱞᱟᱹᱭ ᱥᱚᱫᱚᱨ ᱠᱮᱫᱟ ᱠᱷᱟᱴᱚ ᱢᱟᱪᱷᱟ
ᱦᱮᱸ ᱥᱮ ᱦᱮᱸ ᱟᱹᱰᱤ ᱵᱷᱟᱹᱜᱤ ᱠᱟᱛᱷᱟᱢ ᱞᱟᱹᱭ ᱠᱮᱜᱼᱟ, ᱡᱟᱦᱟᱸ ᱞᱮᱠᱟ ᱦᱩᱭᱩᱜᱼᱟ ᱟᱯᱮ ᱚᱱᱛᱮ
ᱟᱨ ᱟᱯᱮ ᱥᱮᱫ ᱫᱚ?
ᱟᱞᱮ ᱱᱚᱛᱮ ᱫᱚ ᱦᱩᱭᱩᱜ ᱠᱟᱱᱟ, ᱟᱞᱮ ᱡᱮᱞᱳ ᱟᱞᱮ ᱫᱚ ᱟᱞᱮ ᱱᱚᱛᱮ ᱫᱚ ᱦᱤᱥᱟᱹᱵ ᱨᱮᱫᱚ ᱠᱚ ᱡᱮᱦᱮᱛᱩ ᱯᱩᱛᱷᱤ ᱨᱮᱦᱚᱸ ᱚᱞ ᱢᱮᱱᱟᱜ ᱠᱟᱫᱟ ᱥᱚᱦᱚᱨᱟᱭ ᱫᱚ ᱟᱵᱚ ᱥᱟᱱᱛᱟᱲ ᱥᱚᱢᱟᱡᱽ ᱫᱚ ᱢᱚᱬᱮ ᱫᱤᱱ ᱵᱚᱱ ᱥᱚᱦᱚᱨᱟᱭ ᱚᱜ ᱠᱟᱱᱟ᱾
ᱦᱮᱸ᱾
ᱛᱚ ᱛᱮᱦᱮᱧ ᱫᱤᱱ ᱟᱨᱟᱢᱵᱷᱚᱜ ᱠᱟᱱᱟ, ᱛᱮᱦᱮᱧ ᱫᱚ ᱠᱚᱲᱟ ᱠᱚ ᱡᱟᱦᱟᱸ ᱡᱟᱦᱟᱸ ᱫᱚᱠᱚ ᱞᱟᱹᱭ ᱫᱟ ᱜᱚᱴ ᱴᱟᱺᱰᱤ ᱚᱸᱰᱮ ᱜᱚᱴ ᱴᱟᱺᱰᱤ ᱨᱮᱠᱚ ᱥᱟᱯᱷᱟ ᱴᱚᱠᱟᱜᱼᱟ ᱫᱤᱭᱮ ᱫᱚᱥᱟᱨ ᱫᱤᱱ ᱫᱚᱠᱚ ᱞᱟᱹᱭᱫᱟ ᱩᱢ ᱮᱫᱟ ᱠᱚ ᱡᱟᱦᱟᱸ ᱩᱱ ᱫᱤᱱ ᱦᱤᱞᱳᱜ ᱫᱚ ᱡᱟᱦᱟᱸ ᱱᱟᱭᱠᱮ ᱵᱚᱸᱜᱟᱭ ᱚᱸᱰᱮ ᱛᱷᱟᱱ ᱨᱮ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
ᱡᱟᱦᱟᱸ ᱫᱤᱱ ᱦᱤᱞᱳᱜ ᱫᱚᱢ ᱩᱢ ᱠᱟᱜᱼᱟ, ᱟᱨ ᱯᱮᱲᱟ ᱠᱚᱫᱚ ᱞᱟᱦᱟ ᱠᱷᱚᱱᱟᱜ ᱜᱮᱢ ᱱᱮᱣᱛᱟ ᱫᱟᱲᱮᱭᱟᱠᱚ ᱛᱟᱢᱟ ᱚᱠᱚᱭ ᱠᱚᱢ ᱱᱮᱣᱛᱟ ᱵᱟᱢ ᱱᱮᱣᱛᱟ ᱠᱚᱣᱟ ᱚᱱᱟ ᱫᱚ ᱟᱢ ᱴᱷᱮᱱ ᱜᱮ ᱡᱷᱚᱛᱚ ᱠᱤᱪᱷᱩ ᱠᱟᱱᱟ᱾
ᱤᱭᱟᱹ ᱯᱚᱭᱞᱟ ᱫᱤᱱ ᱫᱚ ᱩᱢ ᱫᱟ, ᱫᱚᱥᱟᱨ ᱫᱤᱱ ᱫᱚᱵᱚ ᱫᱟᱠᱟᱭ ᱫᱟ ᱫᱤᱭᱮ ᱛᱟᱯᱚᱨᱮ ᱫᱚᱠᱩ ᱠᱷᱩᱱᱴᱟᱹᱣ ᱫᱟ, ᱛᱟᱨᱯᱚᱨᱮ ᱫᱤᱱ ᱫᱚ ᱡᱟᱞᱮ ᱠᱟᱛᱮ ᱤᱱᱟᱹ ᱯᱚᱨᱮ ᱫᱚᱠᱚ ᱜᱟᱫᱚᱭ ᱫᱟ ᱡᱟᱦᱟᱸ ᱫᱚᱠᱚ ᱞᱟᱹᱭ ᱫᱟ ᱛᱚ ᱟᱯᱮ ᱚᱱᱛᱮ ᱫᱚ ᱥᱚᱦᱨᱟᱭ ᱠᱚᱨᱮ ᱫᱚᱠᱚ ᱮᱱᱮᱡ ᱜᱮᱭᱟ ᱥᱮ ᱵᱟᱝᱠᱚ ᱮᱱᱮᱡ ᱜᱮᱭᱟ?